ᱟᱸᱡᱚᱢᱚᱜ ᱠᱟᱱᱟ ᱾
ᱦᱮᱸᱦᱮᱸ ᱟᱸᱡᱚᱢᱚᱜ ᱠᱟᱱᱟ ᱱᱤᱛᱚᱜ ᱫᱚ ᱟᱹᱰᱤ ᱥᱟᱯᱷᱟ ᱥᱟᱹᱯᱷᱤ ᱜᱮ ᱟᱸᱡᱚᱢᱚᱜ ᱠᱟᱱᱟ ᱮᱱᱟᱱ ᱫᱚ ᱮᱱᱠᱷᱟᱱ ᱦᱚᱭᱛᱚ ᱡᱟᱦᱟᱱᱟᱜ ᱚᱱᱠᱟ ᱞᱮᱠᱟ ᱪᱮᱫ᱾ ᱱᱮᱴᱣᱟᱨᱠ ᱨᱮᱱᱟᱜ ᱮᱴᱠᱮ ᱴᱚᱲᱮ ᱦᱚᱛᱮᱛᱮ᱾ ᱠᱟᱴᱟᱣᱱᱟ ᱟᱫᱚ ᱚᱱᱠᱟᱞᱮᱠᱟ ᱡᱟᱦᱟᱸᱧ ᱢᱮᱱᱮᱫ ᱛᱟᱦᱮᱸᱫ ᱡᱮ ᱦᱚᱸᱜ-ᱚᱭ ᱟᱢ ᱛᱚ ᱟᱡᱚᱫᱤᱭᱟᱹ ᱵᱩᱨᱩ ᱛᱚᱢ ᱪᱟᱞᱟᱣ ᱵᱟᱲᱟ ᱟᱠᱟᱱᱟ, ᱟᱫᱚ ᱚᱱᱠᱟ ᱞᱮ ᱞᱮᱠᱟ ᱢᱟᱱᱮ ᱡᱟᱦᱟᱸ ᱞᱮᱠᱟ ᱠᱚ ᱞᱟᱹᱭᱟ, ᱡᱮ ᱟᱡᱚᱫᱤᱭᱟᱹ ᱵᱩᱨᱩ ᱨᱮᱢᱟ ᱟᱭᱢᱟ ᱞᱮᱠᱟᱱ ᱢᱟᱱᱮ ᱧᱮᱞ ᱡᱚᱝ ᱞᱮᱠᱟᱱ ᱡᱤᱱᱤᱥ᱾ ᱢᱮᱱᱟᱜ ᱟᱠᱟᱜ-ᱟ, ᱵᱟᱝᱢᱟ ᱞᱟᱭᱟᱠᱚ ᱚᱸᱰᱮ ᱯᱟᱹᱦᱤᱞ ᱫᱚ ᱟᱡᱚᱫᱤᱭᱟᱹ ᱵᱩᱨᱩ ᱥᱮᱫᱨᱟ ᱢᱟᱱᱮ ᱢᱤᱫ ᱟᱹᱰᱤ ᱟᱵᱚ ᱥᱟᱱᱛᱟᱲ ᱥᱮᱨᱣᱟ ᱨᱮᱱᱟᱜ ᱢᱤᱫᱴᱮᱱ ᱧᱩᱢᱟᱱᱟᱜ ᱢᱤᱫᱴᱮᱱ ᱦᱮᱸ ᱛᱟᱦᱮᱸᱜ ᱠᱟᱱᱟ ᱫᱤᱭᱟᱹ ᱵᱩᱨᱩ ᱥᱮᱸᱫᱽᱨᱟ ᱫᱚ ᱵᱟᱝᱢᱟᱠᱚ ᱞᱟᱹᱭᱟ ᱠᱚᱲᱟ ᱦᱚᱯᱚᱱ ᱫᱚ ᱟᱡᱚᱫᱤᱭᱟᱹ ᱯᱟᱹᱦᱤᱞ ᱫᱚ ᱠᱚᱲᱟ ᱦᱚᱯᱚᱱ ᱫᱚ ᱟᱡᱚᱫᱤᱭᱟᱹ ᱵᱩᱨᱩ ᱥᱮᱸᱫᱽᱨᱟ ᱫᱚ ᱪᱟᱞᱟᱜ ᱫᱚ ᱮᱠᱟᱞ ᱢᱟᱱᱮ ᱞᱟᱹᱠᱛᱤ ᱛᱟᱦᱮᱸᱜ ᱠᱟᱱ ᱛᱟᱠᱚᱣᱟ ᱢᱟᱱᱮ ᱪᱟᱞᱟᱜ ᱛᱟᱦᱮᱱ ᱜᱮᱠᱚ ᱚᱱᱮ ᱚᱱᱠᱟ ᱞᱮᱠᱟ ᱛᱟᱦᱮᱸ ᱠᱟᱱᱟ᱾
ᱦᱳᱭ ᱥᱮ ᱟᱫᱚ ᱚᱱᱠᱟ ᱞᱮᱠᱟ ᱢᱟᱱᱮ ᱟᱡᱚᱫᱤᱭᱟᱹ ᱵᱩᱨᱩ ᱨᱮ ᱪᱮᱫ ᱪᱮᱫ ᱢᱟᱱᱮ ᱧᱮᱞᱡᱚᱝ ᱞᱮᱠᱟᱱ ᱫᱩᱨᱤᱵᱽ ᱠᱚ ᱢᱮᱱᱟᱜ ᱠᱟᱜ-ᱟ?
ᱦᱳᱭ, ᱟᱫᱚ ᱧᱮᱞ ᱡᱚᱝ ᱞᱮᱠᱟᱱ ᱛᱮᱫᱚ ᱫᱚᱢᱮ ᱥᱟᱺᱜᱤᱧ ᱥᱮ ᱟᱹᱰᱤ ᱠᱤᱪᱷᱩ᱾ ᱦᱮᱱᱟᱜ-ᱟ, ᱵᱟᱝᱟ ᱠᱟᱛᱷᱟ ᱫᱚ ᱵᱟᱹᱧ ᱞᱟᱹᱭᱟ᱾ ᱡᱟᱦᱟᱸ ᱫᱚ ᱦᱩᱭᱩᱜ ᱠᱟᱱᱟ ᱚᱱᱮ ᱡᱮ ᱪᱮᱛᱟᱱ ᱵᱩᱨᱩ ᱪᱚᱴ ᱨᱮ ᱫᱮᱡ ᱠᱟᱛᱮᱜ ᱞᱟᱛᱟᱨ ᱥᱮᱫ ᱠᱷᱚᱱ ᱢᱤᱫᱴᱟᱝ ᱠᱚᱭᱚᱜ ᱠᱟᱛᱮᱜ ᱡᱟᱦᱟᱸ ᱞᱮ ᱠᱟ ᱟᱢᱟᱜ ᱢᱚᱱᱮᱨᱮ ᱟᱹᱭᱠᱟᱹᱣ ᱦᱤᱡᱩᱜ-ᱟ ᱦᱮᱸ ᱥᱮ ᱵᱟᱝ ᱩᱭᱦᱟᱹᱨ ᱵᱷᱟᱹᱵᱤ ᱦᱤᱡᱩᱜ-ᱟ᱾ ᱡᱮ ᱥᱟᱹᱨᱤᱜᱮ ᱦᱟᱱᱟ ᱠᱟᱛᱷᱟ ᱠᱚ ᱠᱚ ᱞᱟᱹᱭ ᱦᱚᱪᱚᱭ ᱮᱫ ᱛᱟᱦᱮᱜ-ᱟ ᱡᱮ ᱦᱟᱱᱮ ᱧᱮᱞᱚᱜ ᱠᱟᱱ ᱵᱩᱨᱩ ᱧᱮᱞᱚᱜ ᱠᱟᱱ ᱚᱛ ᱠᱷᱚᱱ ᱫᱚ ᱟᱹᱰᱤ ᱜᱮ ᱩᱥᱩᱞᱟᱱᱟ᱾ ᱦᱮᱸ ᱥᱮ ᱵᱟᱝ, ᱟᱫᱚ ᱚᱱᱮ ᱨᱮᱱᱟᱜ ᱠᱟᱛᱷᱟ ᱦᱚᱸ ᱢᱤᱫᱴᱟᱝ ᱢᱚᱱᱮᱨᱮ ᱠᱟᱛᱷᱟ ᱫᱚ ᱩᱦᱤ ᱵᱷᱟᱹᱵᱤ ᱦᱤᱡᱩᱜ ᱜᱮᱭᱟ᱾ ᱡᱮ ᱵᱟᱝ ᱥᱟᱹᱨᱤ ᱠᱟᱛᱷᱟ ᱜᱮ ᱠᱟᱱᱟ ᱚᱱᱟ ᱡᱟᱦᱟᱸ ᱠᱟᱛᱷᱟ ᱠᱚ ᱞᱟᱹᱭ ᱦᱚᱪᱚ ᱠᱟᱫᱟ ᱠᱚ᱾ ᱟᱪᱪᱷᱟ, ᱤᱱᱟᱹ ᱛᱟᱭᱚᱢ ᱡᱟᱦᱟᱸ ᱧᱮᱞᱚᱜ ᱠᱟᱱᱟ ᱚᱸᱰᱮ ᱫᱚ ᱫᱷᱤᱨᱤ ᱛᱮ ᱛᱚᱞ ᱮᱥᱮᱫ ᱦᱮᱱᱟᱜ ᱟᱠᱟᱫᱟ ᱦᱮᱸ ᱥᱮ᱾ ᱚᱱᱟ ᱪᱚᱴ ᱠᱷᱚᱱᱟᱜ ᱡᱟᱦᱟᱸ ᱪᱮᱛᱟᱱ᱾ ᱫᱷᱟᱨᱮ ᱯᱟᱥᱮ ᱨᱮᱱᱟᱜ ᱡᱟᱦᱟᱸ ᱛᱤᱱᱟᱹᱜ ᱟᱛᱩ ᱠᱚ ᱥᱮ ᱫᱟᱨᱮ ᱱᱟᱹᱲᱤ ᱠᱚ ᱟᱢ ᱮᱢ ᱠᱚᱭᱚᱜᱟᱜ-ᱟ᱾ ᱛᱤᱱᱟᱹᱜ ᱢᱚᱡᱽ ᱧᱮᱞᱚᱜᱚᱜ-ᱟ ᱦᱮᱸ ᱥᱮ ᱵᱟᱝ, ᱟᱢ ᱠᱷᱚᱱ ᱫᱚ ᱫᱟᱨᱮ ᱫᱚ ᱟᱹᱰᱤ ᱩᱥᱩᱞ ᱨᱮᱦᱚᱸ, ᱠᱤᱱᱛᱩ ᱚᱱᱟ ᱩᱥᱩᱞ ᱵᱩᱨᱩ ᱨᱮᱢ ᱫᱮᱡ ᱟᱠᱟᱱ ᱠᱷᱟᱹᱛᱤᱨ ᱛᱮ ᱫᱟᱨᱮ ᱥᱟᱱᱟᱢᱟᱜ ᱜᱮ ᱟᱢ ᱫᱚ ᱟᱹᱰᱤ ᱞᱟᱛᱟᱨ ᱨᱮᱢ ᱠᱚᱭᱚᱜᱟᱜ-ᱟ᱾
ᱦᱳᱭ ᱦᱳᱭ, ᱟᱪᱪᱷᱟ ᱦᱚ-ᱚᱝᱠᱟ ᱢᱤᱫᱴᱮᱡ ᱤᱧ ᱵᱟᱝᱢᱟᱧ ᱟᱸᱡᱚᱢ ᱠᱟᱫᱟ ᱚᱸᱰᱮ ᱟᱡᱚᱫᱤᱭᱟᱹ ᱵᱩᱨᱩ ᱵᱩᱨᱩ ᱨᱮ, ᱢᱟᱱᱮ ᱵᱩᱨᱩ ᱪᱚᱴ ᱨᱮ ᱵᱟᱝᱢᱟ ᱟᱹᱛᱩ ᱞᱮᱠᱟ ᱢᱮᱱᱟᱜ ᱟᱠᱟᱜ-ᱟ, ᱢᱟᱱᱮ ᱢᱚᱱᱮ ᱦᱩᱭᱩᱜ-ᱟ ᱡᱮ ᱚᱸᱰᱮᱚ ᱢᱟᱱᱮ ᱵᱩᱨᱩ ᱪᱚᱴᱨᱮ ᱢᱮᱱᱟᱜ ᱠᱟᱫ ᱛᱮᱫ ᱨᱮᱦᱚᱸ ᱢᱚᱱᱮᱭᱟ ᱡᱮ ᱤᱧ ᱥᱚᱢᱟᱱ ᱚᱛ ᱨᱮ ᱢᱮᱱᱟᱜ ᱢᱮ ᱞᱮᱠᱟ ᱱᱚᱝᱠᱟ ᱵᱩᱡᱷᱟᱹᱜ-ᱟ ᱵᱟᱝᱢᱟᱠᱚ ᱞᱟᱹᱭᱟ ᱚᱸᱰᱮ ᱵᱩᱨᱩ ᱪᱚᱴᱨᱮ ᱚᱱᱠᱟ ᱟᱹᱛᱩ ᱢᱮᱱᱟᱜ ᱟᱠᱟᱫ ᱥᱮ ᱪᱮᱫ, ᱛᱚ ᱥᱟᱹᱨᱤ ᱜᱮ ᱚᱱᱟᱠᱤ ᱦᱮᱱᱟᱜ ᱟᱠ-ᱟ ᱚᱸᱰᱮ?
ᱦᱮᱸ, ᱟᱫᱚ ᱦᱮᱱᱟᱜ ᱠᱟᱜ ᱜᱮ ᱵᱟᱠᱷᱟᱱ᱾ ᱚᱱᱟ ᱫᱚ ᱟᱹᱰᱤ ᱢᱟᱨᱟᱝ ᱟ-ᱟᱛᱩ ᱥᱮ ᱟᱹᱰᱤ ᱢᱟᱨᱟᱝ ᱮᱨᱤᱭᱟ ᱛᱮ ᱦᱮᱱᱟᱜ ᱟᱠᱟᱫ ᱠᱷᱟᱹᱛᱤᱨ ᱛᱮ ᱛᱩ ᱚᱲᱟᱜ ᱠᱚᱦᱚᱸ ᱦᱮᱱᱟᱜ ᱠᱟᱫᱟ᱾ ᱟᱫᱚ ᱵᱩᱨᱩ ᱪᱚᱴᱨᱮᱢ ᱛᱟᱦᱮᱸ ᱞᱮᱱᱠᱷᱟᱱ ᱩᱱᱫᱚ ᱵᱟᱝ ᱦᱚᱢ ᱵᱟᱰᱟᱭ ᱦᱚᱚᱱ ᱫᱟᱲᱮᱭᱟᱜ-ᱟ᱾ ᱡᱮ ᱥᱟᱹᱨᱤ ᱜᱮ ᱤᱧ ᱵᱩᱨᱩ ᱪᱚᱴ ᱨᱮ ᱦᱮᱱᱟᱜ ᱠᱟᱫᱤᱧᱟ, ᱚᱱᱠᱟ ᱞᱮᱠᱟ ᱟᱵᱚ ᱵᱚᱱ ᱧᱮᱞ ᱞᱮᱠᱷᱟᱱ ᱱᱚᱣᱟ ᱫᱷᱟᱹᱨᱛᱤ ᱯᱩᱨᱤ ᱦᱮᱫᱚ᱾ ᱡᱮ ᱡᱟᱦᱟᱸ ᱱᱚᱣᱟ ᱫᱷᱟᱹᱨᱛᱤ ᱱᱚᱝᱠᱟ ᱜᱳᱞ᱾ ᱜᱮᱭᱟ ᱢᱮᱱᱛᱮ ᱟᱵᱚ ᱵᱚᱱ ᱟᱹᱭᱠᱟᱹᱣ ᱫᱟᱲᱮᱜ ᱠᱟᱱᱟ᱾ ᱡᱮ ᱟᱵᱚ ᱵᱚᱱ ᱢᱚᱱᱮᱭᱟ ᱛᱷᱟᱹᱨᱤ ᱞᱮᱠᱟ ᱪᱮᱯᱴᱟ ᱜᱮᱭᱟ ᱚᱱᱟ ᱪᱮᱛᱟᱱ ᱨᱮᱜᱮ ᱟᱵᱚ ᱫᱚ ᱦᱮᱱᱟᱜ ᱠᱟᱜ ᱵᱚᱱᱟ ᱤᱱᱠᱟᱹ ᱵᱟᱝ ᱩᱭᱦᱟᱹᱨ ᱵᱷᱟᱵᱽᱱᱟ ᱵᱟᱝ ᱦᱩᱭᱩᱜ ᱠᱟᱱ ᱛᱟᱵᱚᱱᱟ ᱚᱸᱰᱮ ᱦᱚᱸ ᱵᱩᱨᱩ ᱡᱚ ᱛᱷᱚᱱ ᱦᱚᱸ ᱱᱤᱝᱠᱟᱹᱜ ᱜᱮ ᱢᱚᱱᱮᱛᱮ ᱟᱹᱭᱠᱟᱹᱜ-ᱟ ᱾
ᱟᱪᱷᱟ ᱟᱪᱷᱟ ᱛᱟᱦᱚᱞᱮ ᱱᱚᱣᱟ ᱫᱚ ᱥᱟᱹᱨᱤ ᱜᱮ ᱵᱟᱝ ᱟᱨ ᱾ ᱛᱟᱦᱚᱞᱮ ᱚᱱᱠᱟ ᱞᱮᱠᱟ ᱡᱟᱦᱟᱸ ᱞᱮᱠᱟ ᱠᱚ ᱢᱮᱱ ᱛᱟᱦᱮᱸᱫ ᱡᱮ ᱟᱡᱚᱫᱤᱭᱟᱹ ᱵᱩᱨᱩ ᱫᱚ ᱢᱟᱱᱮ ᱾ ᱟᱹᱰᱤ ᱡᱤᱵᱡᱤᱭᱟᱹᱞᱤ ᱠᱚ ᱟᱹᱰᱤᱞᱮᱠᱟᱱ ᱡᱤᱵᱡᱤᱭᱟᱹᱞᱤ ᱠᱚ ᱥᱮ ᱵᱚᱛᱚᱨᱟᱱ ᱡᱤᱵᱡᱤᱭᱟᱹᱞᱤ ᱠᱚ ᱢᱮᱱᱟᱜ ᱟᱠᱟᱫ-ᱟ ᱛᱟᱯᱚᱨᱮ ᱦᱩᱭᱩᱜ ᱾ ᱱᱚᱜ-ᱚᱭ ᱥᱤᱛᱟᱹ ᱱᱟᱞᱟ ᱢᱮᱱᱟᱜ ᱟᱠᱟᱜᱼᱟ ᱛᱟᱨᱯᱚᱨᱮ ᱦᱩᱭᱩᱜ ᱠᱟᱱᱟ ᱱᱚᱜ-ᱚᱭ ᱾ ᱡᱟᱦᱟᱸ ᱟᱯᱟᱨ ᱰᱮᱢ ᱞᱳᱣᱟᱨ ᱰᱮᱢ ᱢᱮᱱᱟᱜ ᱟᱠᱟᱫ ᱚᱸᱰᱮ ᱵᱟᱝᱢᱟ ᱵᱤᱡᱽᱞᱤ ᱱᱚᱜᱚᱭ ᱵᱤᱡᱽᱞᱤ ᱠᱟᱨᱮᱱᱴ ᱵᱮᱱᱟᱜᱼᱟ ᱾ ᱚᱱᱠᱟ ᱞᱮᱠᱟ ᱟᱨᱦᱚᱸ ᱠᱚ ᱢᱮᱱᱟ ᱵᱟᱝᱢᱟ ᱚᱸᱰᱮ ᱫᱚ ᱤᱝᱨᱮᱡᱽ ᱠᱚ ᱯᱟᱹᱦᱤᱞ ᱚᱸᱰᱮ ᱵᱩᱨᱩ ᱪᱚᱴᱨᱮ ᱪᱮᱫ ᱚᱲᱟᱜ ᱾ ᱠᱚ ᱵᱮᱱᱟᱣ ᱞᱟᱜᱼᱟ ᱱᱚᱣᱟ ᱠᱚ ᱥᱟᱱᱟᱢᱟᱜ ᱜᱮ ᱠᱤ ᱢᱮᱱᱟᱜ ᱟᱠᱟᱜ-ᱟ ᱾
ᱦᱮᱸ ᱟᱫᱚ ᱢᱤᱫ ᱠᱟᱛᱷᱟ ᱛᱤᱧ ᱞᱟᱹᱭ ᱟ ᱡᱮ ᱱᱚᱜ-ᱚᱭ ᱾ ᱡᱟᱦᱟᱸ ᱠᱟᱨᱮᱱᱴ ᱨᱮᱱᱟᱜ ᱠᱟᱛᱷᱟᱢ ᱞᱟᱹᱭ ᱮᱫ ᱛᱟᱵᱚᱱᱟ ᱚᱱᱟ ᱥᱮ ᱞᱟᱹᱭ ᱛᱟᱞᱟᱝ ᱟᱢ ᱾ ᱱᱚᱣᱟ ᱫᱚ ᱥᱟᱹᱨᱤ ᱜᱮᱭᱟ ᱮᱠᱵᱟᱨᱮ ᱚᱱᱟ ᱫᱚ ᱢᱮᱫᱛᱮ ᱧᱮᱞ ᱦᱩᱭ ᱠᱟᱱ ᱜᱮᱭᱟ ᱢᱮᱱᱠᱷᱟᱱ ᱡᱟᱦᱟᱸᱢ ᱞᱟᱹᱭ ᱠᱮᱫᱟ ᱡᱮ ᱾ ᱤᱝᱨᱮᱡᱽ ᱠᱚ ᱚᱸᱰᱮ ᱚᱲᱟᱜ ᱫᱩᱣᱟᱹᱨ ᱠᱟᱛᱮᱜ ᱠᱚ ᱛᱟᱦᱮᱸ ᱠᱟᱱᱟ ᱚᱱᱟ ᱵᱟᱠᱷ ᱾ ᱯᱟ ᱛᱮᱫᱚ ᱱᱤᱛᱚᱜ ᱤᱧᱦᱚᱸ ᱱᱟᱥᱮᱱᱟᱜ ᱤᱧ ᱾ ᱟᱲᱟᱜ ᱛᱚᱦᱚᱫᱚᱜ ᱠᱟᱱᱟ ᱥᱮ ᱵᱟᱝ ᱤᱧ ᱞᱟᱹᱭ ᱫᱟᱲᱮᱭᱟᱜ ᱠᱟᱱᱟ ᱾ ᱟᱫᱚ ᱚᱱᱟ ᱫᱚ ᱤᱧᱦᱚ ᱢᱮᱫᱛᱮ ᱧᱮᱞ ᱵᱟᱝ ᱦᱩᱭ ᱠᱟᱱᱟ ᱟᱨ ᱜᱟᱭᱤᱰ ᱡᱟᱦᱟᱸᱭ ᱛᱟᱦᱮᱸ ᱠᱟᱱᱟ ᱾ ᱟᱫᱚ ᱜᱟᱹᱭᱰ ᱟᱨ ᱦᱚᱸ ᱩᱱᱤ ᱦᱚᱸ ᱚᱱᱟ ᱠᱟᱛᱷᱟ ᱫᱚ ᱵᱟᱭ ᱞᱟᱹᱭ ᱫᱟᱲᱮ ᱠᱟᱣᱫᱟ ᱢᱮᱱᱠᱷᱟᱱ ᱾ ᱮ ᱡᱟᱦᱟᱸᱞᱮᱠᱟ ᱡᱟᱦᱟᱸ ᱵᱚᱱ ᱢᱮᱛᱟᱜ ᱠᱟᱱ ᱾ ᱢᱟᱨᱵᱮᱞ ᱯᱟᱛᱷᱚᱨ ᱠᱚ ᱦᱮᱸᱥᱮ ᱵᱟᱝ ᱡᱟᱦᱟᱸ ᱠᱚ ᱢᱮᱛᱟᱜ ᱠᱟᱱ ᱫᱚ ᱾ ᱮᱸᱰᱮ ᱠᱷᱚᱱ ᱚᱱᱟ ᱠᱚ ᱫᱟᱦᱟᱨᱟ ᱠᱚᱫᱚ ᱥᱮ ᱚᱱᱟ ᱠᱚ ᱠᱷᱟᱫᱟᱱ ᱠᱚᱦᱚᱧ ᱧᱮᱞ ᱟᱹᱜᱩ ᱾ ᱛᱚ ᱯᱮ ᱥᱟᱹᱨᱤ ᱜᱮ ᱚᱸᱰᱮ ᱠᱷᱚᱱᱟᱜ ᱫᱷᱤᱨᱤ ᱠᱚ ᱚᱱᱠᱟᱱ ᱥᱮᱬᱟ ᱥᱮᱬᱟ ᱾ ᱫᱷᱤᱨᱤ ᱟᱨ ᱚᱸᱰᱮ ᱠᱷᱚᱱᱟᱜ ᱜᱮ ᱚᱱᱠᱟ ᱠᱚ ᱜᱮᱫ ᱩᱰᱩᱝ ᱠᱟᱫᱟ ᱠᱚ ᱥᱮ ᱛᱟᱲᱟᱢ ᱩᱰᱩᱝ ᱠᱟᱫᱟ ᱠᱚ ᱾ ᱤᱱᱟᱹ ᱠᱚᱦᱚᱸ ᱥᱟᱱᱟᱢᱟᱜ ᱧᱮᱞ ᱦᱩᱭ ᱟᱠᱟᱱᱟ ᱤᱱᱟᱹ ᱛᱟᱭᱚᱢ ᱥᱩ ᱾ ᱥᱩᱛᱟᱹᱱ ᱴᱟᱺᱰᱤᱭᱟᱹᱵᱚ ᱠᱷᱮᱨᱣᱟᱞᱟᱜ ᱡᱟᱦᱟᱸ ᱾ ᱡᱟᱦᱟᱸ ᱫᱚ ᱥᱟᱠᱟᱹᱨᱤᱭᱟᱹ ᱵᱚᱭᱦᱟ ᱠᱚᱠᱚ ᱮ ᱥᱤᱠᱟᱹᱜ ᱾ ᱥᱮᱸᱫᱽᱨᱟ ᱠᱟᱛᱮᱫ ᱠᱚ ᱨᱩᱣᱟᱹᱲ ᱦᱮᱡ ᱠᱟᱛᱮ ᱡᱟᱦᱟᱸ ᱨᱮᱠᱚ ᱡᱤᱨᱟᱹᱜ ᱟᱠᱚ ᱚᱱᱟ ᱥᱩᱛᱟᱹᱱ ᱴᱟᱺᱰᱤ ᱦᱚᱸ ᱧᱮᱞ ᱦᱩᱭ ᱠᱟᱱᱟ ᱾ ᱦᱮᱸ ᱟᱹᱰᱤ ᱢᱚᱸᱡᱽ ᱜᱮ ᱤᱱᱟᱹ ᱛᱟᱭᱱᱚᱢ ᱡᱟᱦᱟᱸ ᱫᱚ ᱦᱩᱭᱩᱜ ᱠᱟᱱᱟ ᱥᱤ ᱾ ᱥᱤᱛᱟᱹ ᱱᱟᱞᱟ ᱚᱱᱟ ᱦᱚᱸ ᱧᱮᱞ ᱦᱩᱭ ᱟᱠᱟᱱᱟ ᱥᱤᱛᱟᱹ ᱱᱟᱞᱟ ᱾ ᱥᱤᱛᱟᱹᱨ ᱰᱟᱹᱰᱤ ᱫᱟᱜ ᱡᱟᱦᱟᱸ ᱵᱚᱱ ᱞᱟᱹᱭ ᱮᱫ ᱫᱚ ᱚᱱᱟ ᱦᱚᱸ ᱧᱮᱞ ᱦᱩᱭ ᱾ ᱚᱱᱟ ᱚᱱᱟ ᱥᱚᱨ ᱨᱮᱜᱮ ᱢᱮᱱᱟᱜ ᱟᱠᱟᱫᱟ ᱾
ᱦᱳᱭ ᱟᱫᱚ ᱚᱱᱟ ᱾ ᱚᱠᱟ ᱞᱮᱠᱟ ᱜᱚᱝᱠᱮ ᱦᱮᱸ ᱚᱸᱰᱮ ᱢᱟ ᱯᱟᱹᱦᱤᱞ ᱢᱟᱠᱚ ᱛᱟᱦᱮᱸᱡ ᱠᱟᱱᱟ ᱡᱮ ᱾ ᱟᱹᱰᱤ ᱵᱚᱛᱚᱨᱟᱱ ᱡᱤᱵᱽᱡᱤᱭᱟᱹᱞᱤ ᱠᱚᱠᱚ ᱛᱟᱸᱦᱮᱡ ᱠᱟᱱᱟ ᱟᱨ ᱱᱮᱛᱟᱨ ᱢᱟ ᱵᱟᱹᱭ ᱵᱟᱹᱭ ᱛᱮ ᱵᱩᱨᱩ ᱪᱤᱛ ᱾ ᱛᱟᱱ ᱠᱚᱨᱮ ᱦᱚᱸ ᱨᱟᱥᱛᱟ ᱠᱚᱠᱚ ᱵᱮᱱᱟᱣ ᱟᱠᱟᱜᱼᱟ ᱪᱮᱛᱟ ᱟᱨ ᱱᱮᱛᱟᱨ ᱢᱟ ᱾ ᱯᱟᱦᱤᱞ ᱞᱤᱠᱟ ᱚᱱᱠᱟ ᱞᱮᱠᱟ ᱡᱤᱵᱽᱡᱤᱭᱟᱹᱞᱤ ᱠᱚᱦᱚᱸ ᱠᱚ ᱠᱚᱢ ᱪᱟᱵᱟᱣ ᱟᱠᱟᱱᱟ ᱵᱟᱝ ᱠᱚ ᱢᱟ ᱠᱚ ᱢᱮᱱᱫᱟ ᱾ ᱟᱨ ᱱᱚᱣᱟ ᱫᱚ ᱚᱠᱟᱞᱮᱠᱟ ᱢᱟᱱᱮ ᱟᱢ ᱛᱟᱞᱮ ᱪᱮᱫ ᱠᱟ ᱚᱸᱰᱮᱢ ᱪᱟᱞᱟᱣ ᱞᱮᱱᱟ ᱢᱟᱱᱮ ᱚᱠᱟᱞᱮᱠᱟᱢ ᱟᱴᱠᱟᱨ ᱠᱮᱸᱫᱟ ᱾ ᱰᱮ ᱵᱤᱨ ᱵᱩᱨᱩ ᱠᱚ ᱥᱮ ᱡᱤᱵᱽᱡᱤᱭᱟᱹᱞᱤ ᱠᱚ ᱛᱤᱱᱟᱹᱜ ᱞᱮᱠᱟᱱ ᱠᱚ ᱢᱮᱱᱟᱜ ᱠᱚᱣᱟ ᱥᱮ ᱚᱱᱚᱱᱰᱮ ᱵᱚ ᱾ ᱛᱚᱨᱟᱱ ᱡᱤᱵᱽ ᱡᱤᱭᱟᱹᱞᱤ ᱠᱚ ᱢᱮᱱᱟᱜ ᱠᱚᱣᱟ ᱥᱮ ᱵᱟᱹᱱᱩᱜ ᱠᱚᱣᱟ ᱟᱢ ᱾
ᱟᱫᱚ ᱤᱧ ᱫᱚ ᱾ ᱡᱟᱦᱟᱸᱞᱮᱠᱟ ᱥᱮ ᱡᱟᱦᱟᱸ ᱫᱷᱟᱨᱮᱛᱤᱧ ᱪᱟᱞᱟᱣ ᱟᱠᱟᱱᱟ ᱤᱧ ᱫᱚ ᱦᱩᱭᱩᱜ ᱠᱟᱱᱟ ᱴᱩᱨᱤᱡᱤᱭᱟᱢ ᱾ ᱦᱮᱸᱥᱮ ᱵᱟᱝ? ᱤᱧ ᱫᱚ ᱦᱳᱭᱳᱜ ᱠᱟᱹᱱᱟᱹᱧ ᱫᱟ ᱫᱟᱬᱟᱱ ᱾ ᱥᱮ ᱫᱟᱬᱟᱱᱟᱱ ᱦᱚᱲ ᱥᱮ ᱧᱮᱧᱮᱞᱤᱭᱟᱹ ᱦᱚᱲ ᱠᱟᱹᱱᱟᱹᱧ ᱢᱮᱱᱠᱷᱟᱱ ᱚᱱᱟ ᱡᱟᱦᱟᱸ ᱾ ᱠᱚᱨᱮᱜ ᱮ ᱞᱟᱹᱠᱛᱤᱭᱟ ᱾ ᱮ ᱡᱟᱦᱟᱸ ᱠᱚ ᱞᱮᱠᱟᱛᱮ ᱪᱟᱞᱟᱜ ᱠᱟᱱᱟ ᱠᱚ ᱦᱚᱲ ᱠᱚ ᱦᱮᱸ ᱥᱮ ᱵᱟᱝ ᱾ ᱴᱩᱨᱤᱥᱴ ᱠᱚᱠᱚ ᱪᱟᱞᱟᱜ ᱟᱠᱚ ᱚᱱᱟ ᱫᱷᱟᱨᱮ ᱛᱮᱱᱟᱜ ᱰᱟᱦᱟᱨ ᱠᱚ ᱥᱮ ᱵᱟᱝ ᱾ ᱟᱹᱰᱤ ᱢᱚᱡᱽ ᱜᱮ ᱡᱷᱤᱠ ᱡᱷᱟᱠ ᱜᱮᱠᱚ ᱫᱚᱦᱚ ᱠᱟᱜᱼᱟ ᱠᱚ ᱚᱸᱰᱮ ᱫᱚ ᱾ ᱚᱱᱟ ᱫᱚ ᱵᱟᱝᱢᱟ ᱪᱮᱫᱟᱜ ᱥᱮ ᱚᱸᱰᱮ ᱫᱚ ᱧᱮᱞᱟᱠᱚ ᱥᱚᱦᱚᱨ ᱵᱟ ᱡᱟᱨ ᱥᱟᱻᱱᱟᱢ ᱞᱮᱠᱟᱱ ᱦᱚᱲ ᱠᱚ ᱚᱱᱟ ᱠᱚ ᱪᱟᱞᱟᱜᱼᱟ ᱟᱲᱜᱳ ᱨᱟᱠᱟᱵ ᱟᱠᱚ᱾ ᱢᱮᱱᱠᱷᱟᱱ ᱚᱱᱟ ᱫᱚ ᱱᱮᱜᱼᱮ ᱥᱮ ᱥᱮᱫᱤᱱ ᱦᱟᱹᱞᱤ ᱦᱟᱹᱞᱤ ᱜᱮ ᱚᱱᱟ ᱫᱚ ᱧᱮᱞ ᱧᱟᱢ ᱠᱟᱱᱟ᱾ ᱵᱟᱠᱷᱟᱱ ᱚᱱᱟ ᱢᱟᱲᱟᱝ ᱨᱮᱱᱟᱜ ᱡᱟᱦᱟᱸ ᱦᱟᱞᱚᱛ ᱛᱟᱦᱮᱸ ᱠᱟᱱᱟ ᱚᱱᱟ ᱵᱩᱨᱩ ᱪᱚᱴ ᱨᱮᱱᱟᱜ ᱵᱟᱝ ᱫᱚ ᱪᱮᱫ ᱚᱞ ᱯᱟᱲᱦᱟ ᱨᱮᱱᱟᱜ ᱵᱟᱝ ᱫᱚ ᱫᱟᱜ ᱧᱩ ᱨᱮᱱᱟᱜ ᱵᱟᱝ ᱪᱮᱫ ᱨᱮᱱᱟᱜ ᱪᱮᱫ ᱨᱮᱱᱟᱜ ᱦᱚᱸ ᱚᱱᱠᱟᱱ ᱥᱩᱡᱳᱜᱽ ᱥᱩᱵᱤᱫᱷᱟ ᱫᱚ ᱵᱟᱝ ᱠᱚ ᱧᱟᱢ ᱠᱟᱫ ᱛᱟᱦᱮᱸᱡ᱾ ᱟᱫᱚ ᱱᱚᱜᱼᱚᱭ ᱡᱮ ᱯᱚᱨᱡᱚᱴᱚᱠ ᱢᱤᱫᱴᱟᱝ ᱮᱭᱟᱹ ᱡᱟᱭᱜᱟ ᱦᱩᱭ ᱮᱱᱟ ᱥᱮ ᱵᱟᱝ᱾ ᱟᱹᱰᱤ ᱦᱚᱲᱟᱜ ᱢᱮᱫᱴᱟᱝ ᱯᱷᱮᱵᱟᱨᱤᱴ ᱟᱠᱚ ᱞᱮᱠᱟᱛᱮ ᱠᱚ ᱟᱹᱭᱠᱟᱹᱣ ᱠᱮᱫᱟ ᱡᱮ ᱵᱟᱝ ᱥᱟᱹᱨᱤᱜᱮ ᱦᱮᱸ ᱱᱚᱣᱟ ᱫᱚ ᱢᱮᱫᱴᱟᱝ ᱯᱚᱨᱡᱚᱴᱚᱠ ᱞᱮᱠᱟᱱ ᱡᱟᱭᱜᱟ ᱠᱟᱱᱟ ᱚᱱᱟ ᱠᱷᱟᱹᱛᱤᱨ ᱛᱮ ᱟᱨ ᱯᱨᱚᱛᱛᱤᱠ ᱥᱮᱨᱢᱟ ᱜᱮ ᱟᱫᱚ ᱟᱸ ᱚᱸᱰᱮ ᱫᱚ ᱦᱚᱲ ᱠᱚ ᱥᱮᱱᱚᱜ ᱟᱠᱚ ᱵᱟᱥᱟᱜ ᱟᱠᱚ ᱟᱹᱰᱤ ᱦᱚᱲᱜᱮ ᱚᱱ ᱠᱟᱞᱮᱠᱟᱨᱮ ᱞᱟᱡ ᱟᱹᱥᱩᱞᱚᱜ ᱦᱳᱭᱳᱜ ᱠᱟᱱ ᱛᱟᱠᱚᱣᱟ ᱱᱟᱭᱤᱴ ᱥᱴᱮ ᱨᱮᱱᱟᱜ ᱠᱟᱛᱷᱟ ᱞᱟᱝ ᱞᱟᱹᱭᱟᱞᱟᱝ ᱡᱮ ᱦᱮᱸ ᱛᱚ᱾ ᱧᱤᱫᱟᱹ ᱵᱮᱲᱟ ᱠᱳᱞᱠᱟᱛᱟ ᱵᱟᱡᱟᱨ ᱠᱷᱚᱱᱟᱜ ᱦᱮᱡ ᱠᱟᱛᱮ ᱠᱚ ᱛᱟᱦᱮᱸ ᱠᱟᱛᱮ ᱟᱠᱚ ᱫᱚᱥᱟᱨ ᱫᱤᱱ ᱦᱤᱞᱳᱜ ᱠᱚ ᱧᱮᱞ᱾ ᱚᱱᱟ ᱞᱟᱹᱜᱤᱜ ᱦᱚᱲ ᱦᱚᱸᱠᱚ ᱚᱲᱟᱜ ᱫᱩᱣᱟᱹᱨ ᱠᱟᱫᱟ ᱠᱚ ᱚᱱᱠᱟ ᱞᱮᱠᱟᱛᱮ ᱚᱸᱰᱮ ᱦᱚᱸ ᱡᱟᱜᱮ ᱞᱟᱡ ᱟᱹᱥᱩᱞ ᱦᱳᱭᱳᱜ ᱠᱟᱱ ᱛᱟᱠᱚ ᱦᱮᱸᱥᱮ᱾
ᱦᱳᱭ ᱦᱳᱭ ᱮᱠᱟᱞ ᱮᱠᱟᱞ᱾ ᱱᱚᱣᱟ ᱢᱟ ᱛᱟᱦᱞᱮ ᱜᱚᱝᱠᱮ ᱱᱚᱣᱟ ᱫᱚ ᱥᱟᱹᱨᱤ ᱠᱟᱛᱷᱟ ᱠᱟᱱ ᱜᱮᱭᱟ ᱵᱟᱝᱢᱟ ᱡᱟᱦᱟᱸ ᱞᱮᱠᱟ ᱯᱩᱛᱷᱤ ᱯᱚᱛᱚᱵ ᱠᱚᱨᱮ ᱠᱚ ᱚᱞ ᱠᱟᱜᱼᱟ᱾ ᱚᱝᱠᱟ ᱞᱮᱠᱟ ᱢᱮᱱ ᱛᱟᱸᱞᱮ ᱚᱸᱰᱮ ᱫᱚ ᱥᱟᱹᱨᱤ ᱜᱮ ᱢᱮᱱᱟᱜ ᱠᱟᱜᱼᱟ ᱦᱳᱭ ᱥᱮ ᱟᱨ ᱠᱟ ᱞᱮᱠᱟ ᱛᱟᱦᱞᱮ ᱚᱱᱮ ᱡᱟᱦᱟᱸᱢ ᱢᱮᱱ ᱫᱟ ᱚᱸᱰᱮ ᱫᱚ ᱚᱸᱰᱮ ᱫᱚ ᱚᱱᱮᱢ ᱞᱟᱹᱭ ᱠᱮᱜ ᱡᱮ ᱴᱩᱨᱤᱥᱡᱟᱱ ᱡᱟᱭᱜᱟ ᱵᱮᱱᱟᱣ ᱠᱟᱱᱟ ᱱᱤᱛᱚᱜ ᱫᱚ ᱛᱟᱦᱞᱮ ᱚᱸᱰᱮ ᱫᱚ ᱦᱚᱲ ᱠᱚᱫᱚ ᱢᱟᱱᱮ ᱫᱚᱢᱮ ᱟᱹᱰᱤ ᱵᱟᱹᱲᱛᱤ ᱫᱟᱲᱟᱱ ᱠᱚᱠᱚ ᱪᱟᱞᱟᱜᱼᱟ ᱦᱮᱸᱥᱮ᱾ ᱛᱟᱦᱞᱮ ᱚᱸᱰᱮ ᱰᱮᱱ ᱡᱟᱦᱟᱸᱭ ᱦᱚᱲ ᱠᱚ ᱢᱮᱱᱟᱜ ᱠᱚᱣᱟ ᱥᱮ ᱚᱸᱰᱮ ᱡᱟᱦᱟᱸᱭ ᱰᱮᱨᱟᱣ ᱠᱟᱱᱟ ᱠᱚ ᱩᱱᱠᱩ ᱫᱚ ᱛᱟᱦᱞᱮ ᱚᱸᱰᱮᱨᱮᱱ ᱦᱚᱲ ᱠᱚᱫᱚ ᱢᱟᱱᱮ ᱪᱟᱥ ᱵᱟᱥ ᱠᱚ ᱥᱮ ᱚᱱᱠᱟ ᱞᱮᱠᱟ᱾ ᱩᱱᱠᱩᱣᱟᱜ ᱟᱹᱛᱩ ᱠᱚᱨᱮᱱ ᱥᱮ ᱚᱸᱰᱮ ᱨᱮᱱ ᱦᱚᱲ ᱠᱚᱫᱚ ᱚᱠᱟ ᱡᱟᱹᱛᱤ ᱨᱮᱱ ᱵᱟᱹᱲᱛᱤ ᱢᱮᱱᱟᱜ ᱠᱚᱣᱟ? ᱥᱮ ᱚᱸᱰᱮ ᱨᱮᱱ ᱦᱚᱲ ᱠᱚᱫᱚ ᱚᱠᱟ ᱞᱮᱠᱟ ᱟᱵᱚ ᱱᱚᱣᱟ ᱱᱚᱸᱰᱮ ᱨᱮᱱ ᱠᱷᱚᱱ ᱠᱤ ᱵᱷᱮᱜᱟᱨ ᱜᱮᱭᱟ ᱠᱚ? ᱥᱮ ᱵᱷᱮᱜᱟᱨ ᱵᱚᱞᱛᱮ ᱪᱮᱫ ᱤᱧ ᱢᱮᱱᱟ ᱢᱟᱱᱮ ᱩᱱᱠᱩᱣᱟᱜ ᱦᱚᱨᱚᱜ ᱵᱟᱸᱫᱮ ᱠᱚ ᱥᱮ ᱚᱱᱠᱟ ᱞᱮᱠᱟ ᱚᱱᱠᱟ ᱵᱷᱮᱜᱟᱨ ᱜᱮᱛᱟ ᱠᱚᱣᱟ ᱥᱮ ᱟᱵᱚ ᱠᱚ ᱞᱮᱠᱟ ᱜᱮ?
ᱦᱩᱸ ᱵᱟᱝ ᱵᱟᱝ ᱮ ᱡᱟᱦᱟᱸ ᱞᱮᱠᱟᱧ ᱧᱮᱞ ᱠᱟᱫᱟ ᱟᱫᱚ ᱱᱟᱥᱮ ᱫᱚ ᱚᱱᱟ ᱫᱚᱠᱚ ᱛᱟᱦᱮᱱ ᱜᱮᱛᱟ ᱵᱚᱱᱟ ᱛᱚ ᱚᱱᱠᱟ ᱞᱮᱠᱟ ᱛᱮᱫᱚ ᱱᱟᱥᱮ ᱱᱟᱥᱮ᱾ ᱢᱮᱱᱠᱷᱟᱱ ᱮ ᱵᱤᱦᱟᱹ ᱵᱟᱯᱞᱟ ᱠᱚᱨᱮᱱᱟᱜ ᱡᱟᱦᱟ ᱟᱵᱚᱣᱟᱜ ᱰᱨᱮᱥᱤᱝ ᱥᱮᱱᱥ ᱡᱟᱦᱟ ᱚᱱᱟᱵᱚᱱ ᱧᱮᱞ ᱠᱟᱜ ᱟ ᱦᱮ ᱥᱮ ᱵᱟᱝ
ᱦᱩᱸ᱾
ᱡᱟᱦᱟ ᱵᱚᱱ ᱢᱮᱛᱟᱜ ᱠᱟᱱ ᱟᱵᱚ ᱥᱟᱯᱟᱵ ᱠᱚ᱾ ᱟᱵᱚ ᱱᱚᱣᱟ ᱫᱷᱟᱨᱮᱫᱮ ᱧᱮᱞ ᱠᱟᱱᱟ ᱥᱮ ᱟᱵᱚ ᱱᱚᱛᱮ ᱫᱚ ᱧᱮᱞ ᱠᱟᱱᱟ᱾ ᱮ ᱡᱮ ᱥᱟᱥᱟᱝ ᱫᱷᱩᱛᱤ ᱢᱚᱡᱛᱮ ᱫᱷᱩᱛᱤ ᱦᱮ ᱥᱮ ᱵᱟᱝ᱾ ᱮ ᱜᱮᱡᱤ ᱦᱚᱨᱚᱜ ᱟᱢ ᱥᱮᱱᱰᱚ ᱜᱮᱡᱤ ᱵᱟᱠᱷᱟᱱ ᱫᱚ ᱚᱱᱟ ᱥᱟᱶᱛᱮ ᱯᱟᱧᱡᱟᱵᱤ ᱦᱚᱭᱛᱳ ᱦᱮ ᱥᱮ᱾ ᱱᱚᱜᱼᱚ ᱱᱚᱝᱠᱟ ᱟᱫᱚ ᱟᱵᱚᱫᱚ ᱫᱟᱦᱲᱤ ᱜᱮᱭᱟᱵᱚᱱ ᱢᱮᱱᱠᱷᱟᱱ ᱩᱱᱠᱩ ᱫᱷᱟᱨᱮ ᱡᱟᱦᱟᱸᱭ ᱧᱮᱞ ᱠᱮᱫᱮ ᱥᱮ ᱩᱱᱠᱩ ᱫᱚ
ᱦᱩᱸ᱾
ᱚᱠᱟ ᱞᱮᱠᱟ
ᱦᱳᱭ ᱜᱚᱢᱠᱮ ᱾ ᱨᱚᱲ ᱦᱚ ᱟᱹᱰᱤ ᱵᱷᱤᱛᱤᱨ ᱨᱮ ᱟᱡᱚᱢᱚᱜ ᱠᱟᱱ ᱛᱟᱢᱟ ᱵᱟᱝ ᱟᱡᱚᱢ ᱴᱷᱤᱠᱟᱹᱜ ᱠᱟᱱ ᱛᱟᱢᱟ ᱱᱟᱯᱟᱭ ᱥᱟᱦᱤᱡ ᱫᱚ᱾
ᱦᱳᱭ᱾ ᱟᱫ ᱞᱟᱹᱭᱫᱤᱧ ᱱᱟᱥᱮᱱᱟᱜ ᱱᱚᱰᱮ ᱠᱷᱚᱱᱟᱜ ᱫᱚ ᱚᱸᱰᱮ ᱫᱚ ᱵᱷᱮᱜᱟᱨ ᱜᱮᱠᱚ ᱧᱮᱞᱚᱜᱚᱜᱼᱟ ᱠᱚ ᱦᱮᱥᱮ᱾
ᱚ ᱟᱪᱷᱟ ᱟᱪᱷᱟ᱾ ᱛᱟᱦᱞᱮ ᱚᱱᱠᱟ ᱞᱮᱠᱟ ᱡᱟᱦᱟ ᱞᱮᱠᱟᱢ ᱢᱮᱱ ᱠᱮᱫ ᱛᱟᱞᱟᱝᱼᱟ ᱚᱱᱟ᱾ ᱛᱤᱥ ᱠᱟᱛᱮ ᱤᱧᱦ᱾ ᱛᱟᱦᱚᱞᱮ ᱢᱚᱱᱮ ᱦᱩᱭᱮᱱ ᱛᱤᱧᱟᱹ ᱵᱟᱝ ᱱᱚᱣᱟ ᱫᱚ ᱥᱟᱹᱨᱤᱜᱮ ᱛᱟᱦᱞᱮ ᱟᱢ ᱡᱚᱠᱷᱚᱱᱮᱢ ᱧᱮᱞ ᱟᱜᱩ ᱟᱠᱟᱫᱟ᱾ ᱚᱱᱠᱟ ᱞᱮᱠᱟ ᱡᱚᱠᱷᱚᱱᱮᱢ ᱵᱟᱰᱟᱭ ᱤᱧ ᱦᱚᱢ ᱞᱟᱹᱭ ᱟᱹᱫᱤᱧᱟ᱾ ᱛᱟᱦᱞᱮ ᱱᱚᱣᱟ ᱟᱡᱚᱢ ᱠᱟᱛᱮᱜ ᱤᱧᱦᱚ ᱟᱹᱰᱤ ᱨᱟᱹᱥᱠᱟᱹ ᱜᱤᱧ ᱟᱴᱠᱟᱨ ᱠᱮᱫᱟ ᱪᱮᱫᱟᱜ ᱵᱟᱝᱢᱟ᱾ ᱛᱟᱦᱚᱞᱮ ᱱᱚᱰᱮ ᱫᱚ ᱢᱤᱫ ᱫᱷᱟᱣ ᱪᱟᱞᱟᱣᱮᱴ ᱠᱟᱛᱮᱜ ᱧᱮᱞ ᱟᱜᱩ ᱞᱟᱹᱠᱛᱤ ᱠᱟᱱ ᱜᱮᱭᱟ ᱥᱟᱹᱨᱤᱜᱮ ᱟᱡᱚᱫᱤᱭᱟᱹ ᱵᱩᱨᱩ᱾ ᱟᱡᱚᱫᱤᱭᱟᱹ ᱵᱩᱨᱩ ᱥᱮᱸᱫᱽᱨᱟ ᱨᱮᱱᱟᱜ ᱠᱟᱛᱷᱟ ᱫᱚ ᱟᱹᱰᱤ ᱠᱟᱹᱴᱤᱡ ᱠᱷᱚᱱᱜᱮ ᱟᱸᱡᱚᱢ ᱟᱹᱜᱩ ᱦᱩᱭᱩᱜ ᱠᱟᱱᱟ ᱟᱨ ᱚᱱ᱾ ᱠᱟᱞᱮᱠᱟ ᱯᱩᱛᱷᱤ ᱨᱮ ᱯᱟᱲᱦᱟᱣ ᱦᱩᱭ ᱠᱟᱱᱟ᱾ ᱵᱟᱝᱢᱟ ᱠᱚᱲᱟ ᱠᱚᱫᱚ ᱟᱡᱫᱤᱭᱟᱹ ᱵᱩᱨᱩ ᱥᱮᱫᱽᱨᱟ ᱠᱚ ᱪᱟᱞᱟᱜ ᱛᱟᱦᱮᱱ ᱯᱟᱦᱤᱞ ᱫᱚ᱾ ᱟᱨ ᱚᱱᱠᱟ ᱞᱮᱠᱟ ᱠᱩᱲᱤ ᱜᱤᱫᱟᱹᱨᱟᱹ ᱫᱚ ᱪᱟᱠᱚᱞ ᱫᱟᱲᱤ ᱪᱷᱟᱛᱟ᱾ ᱠᱚ ᱪᱟᱞᱟᱜ ᱛᱟᱦᱮᱱ ᱢᱟᱱᱮ ᱱᱚᱝᱠᱟᱱ ᱢᱤᱫᱴᱮᱱ ᱠᱟᱛᱷᱟ ᱛᱟᱦᱮ ᱠᱟᱱᱟ ᱡᱮ ᱠᱚᱲᱟ ᱜᱤᱫᱟᱹᱨ ᱫᱚ᱾ ᱚ ᱠᱚᱲᱟ ᱜᱤᱫᱨᱟᱹ ᱾ ᱠᱷᱟᱱ ᱫᱚ ᱚᱱᱟ ᱟᱡᱚᱫᱤᱭᱟᱹ ᱵᱩᱨᱩ ᱥᱮᱫᱽᱨᱟ ᱠᱷᱚᱱ ᱨᱩᱣᱟᱹᱲ ᱦᱤᱡᱩᱜ ᱢᱮ᱾ ᱟᱨ ᱠᱩᱲᱤ ᱜᱤᱫᱟᱹᱨ ᱠᱷᱟᱱ ᱫᱚ᱾ ᱪᱟᱠᱚᱞᱛᱟᱹᱲᱤ ᱪᱛᱟ ᱠᱷᱚᱱ ᱨᱩᱣᱟᱹᱲ ᱦᱤᱡᱩᱜ ᱢᱮ ᱟᱨ ᱪᱮᱫ᱾ ᱪᱮᱫᱟᱜ ᱵᱟᱝᱢᱟ ᱚᱸᱰᱮ ᱫᱚ ᱟᱡᱚᱫᱤᱭᱟᱹ ᱵᱩᱨᱩ ᱥᱮᱫᱽᱨᱟ ᱫᱚ ᱱᱚᱝᱠᱟ ᱞᱮᱠᱟ ᱛᱟᱦᱮ ᱠᱟᱱᱟ ᱵᱟᱝᱢᱟᱠᱚ ᱞᱟᱹᱭᱟ ᱚᱸᱰᱮ ᱫᱚ ᱟᱹᱰᱤ ᱵᱚᱛ᱾ ᱛᱚᱨᱟᱱ ᱡᱤᱵ ᱡᱤᱭᱟᱹᱞᱤ ᱠᱚᱠᱚ ᱛᱟᱦᱮᱱ ᱠᱟᱱ ᱛᱟᱦᱮᱸᱫ ᱟᱨ ᱚᱸᱰᱮ ᱡᱟᱦᱟᱸᱭ ᱥᱮᱸᱫᱽᱨᱟ ᱠᱚ ᱪᱟᱞᱟᱜ ᱠᱟᱱ ᱛᱟᱦᱮᱸᱫ᱾ ᱩᱱᱠᱩ᱾ ᱥᱮᱫᱽᱨᱟ ᱪᱟᱞᱟᱜ ᱚᱠᱛᱚ ᱡᱟᱦᱟᱸᱭ ᱵᱟᱹᱦᱩᱣᱟᱱ ᱠᱚᱲᱟ ᱠᱚ ᱩᱱᱠᱩ ᱫᱚ ᱢᱟᱱᱮ ᱟᱠᱚᱨᱮᱱ ᱮᱨᱟ ᱠᱚᱣᱟᱜ ᱢᱮᱲᱦᱮᱫ ᱥᱟᱠᱟᱢ ᱛᱩᱫ᱾ ᱠᱟᱛᱮᱜ ᱠᱚ ᱪᱟᱞᱟᱜ ᱠᱟᱱ ᱛᱟᱦᱮᱸᱫ᱾ ᱪᱮᱫᱟᱜ ᱵᱟᱝᱢᱟ ᱚᱸᱰᱮ ᱪᱟᱞᱟᱣ ᱞᱮᱱᱠᱷᱟᱱ ᱵᱟᱝ ᱵᱟᱝ ᱜᱤᱛ᱾ ᱤᱫᱤ ᱴᱚᱠᱟᱜᱼᱟ ᱵᱟᱝ ᱫᱚ᱾ ᱡᱤᱞᱤᱢ ᱟᱹᱜᱩᱭᱟ ᱦᱚᱜᱼᱚ ᱱᱚᱝᱠᱟᱱᱟᱜ ᱢᱤᱫᱴᱮᱱ ᱠᱟᱛᱷᱟ ᱛᱟᱦᱮ ᱠᱟᱱᱟ ᱱᱚᱣᱟ ᱠᱤ ᱥᱟᱹᱨᱤᱜᱮ ᱚᱱᱠᱟ ᱞᱮᱠᱟ᱾ ᱡᱟᱦᱟ ᱠᱚ ᱞᱟᱹᱭ ᱦᱚᱪᱚ ᱟᱠᱟᱫᱟ ᱱᱚᱣᱟ ᱫᱚ ᱥᱟᱹᱨᱤᱜᱮ ᱚᱱᱠᱟ ᱜᱮᱠᱤ ᱛᱟᱦᱮ ᱠᱟᱱᱟ ᱟᱢᱟᱜ ᱪᱮᱫ ᱢᱚᱱᱮ ᱦᱩᱭᱩᱜ ᱠᱟᱱ ᱛᱟᱢᱟ ᱜᱚᱢᱠᱮ?
ᱮᱠᱵᱟᱨᱮ ᱥᱟᱹᱨᱤ ᱠᱟᱛᱷᱟ ᱠᱟᱱ ᱜᱮᱭᱟ᱾ ᱟᱢᱫᱚ ᱠᱷᱟᱹᱞᱤ ᱤᱧ ᱫᱚᱞᱮ ᱠᱩᱞ ᱵᱟᱱᱟ ᱛᱟᱹᱨᱩᱵ ᱟᱜ ᱠᱟᱛᱷᱟ ᱫᱚ ᱵᱟᱝ ᱠᱟᱱᱟ᱾ ᱦᱮ ᱥᱮ ᱵᱟᱝ ᱚᱱᱠᱟ ᱞᱮᱠᱟ ᱟᱢ ᱫᱚ ᱡᱟᱦᱟᱭ ᱡᱤᱭᱟᱹᱞᱤ ᱡᱟᱦᱟᱸ ᱞᱮᱠᱟᱱ ᱡᱤᱭᱟᱹᱞᱤ ᱜᱮ ᱟᱢ ᱫᱚ ᱩᱱᱤ᱾ ᱜᱚᱡ ᱨᱮᱱᱟᱜ ᱡᱚᱠᱷᱚᱱ ᱠᱩᱨᱩᱢᱩᱴᱩᱭᱟᱢ ᱥᱮ ᱵᱟᱝ ᱩᱱᱤ ᱦᱚᱸ ᱢᱤᱫ ᱠᱤᱥ᱾ ᱟᱡ ᱦᱚ ᱢᱤᱫᱴᱟᱝ ᱞᱟᱹᱲᱦᱟᱹᱭ ᱠᱟᱛᱮᱫ ᱥᱮ ᱞᱟᱹᱲᱦᱟᱹᱭ ᱨᱮᱱᱟᱜ ᱫᱚ ᱨᱤᱠᱟᱹᱭ ᱜᱮᱭᱟ ᱴᱷᱤᱠ ᱥᱮ ᱩᱱᱤ ᱦᱚᱸᱞ᱾ ᱢᱤᱫᱴᱟᱝ ᱡᱤᱣᱤ ᱡᱟᱞᱟ ᱛᱮ ᱟᱡ ᱦᱚ ᱠᱷᱚᱡᱚᱜᱼᱟᱭ᱾ ᱡᱩᱫᱤ ᱤᱧ ᱚᱸᱰᱮ ᱠᱷᱚᱱᱟᱜ ᱡᱤᱣ ᱨᱩᱠᱷᱤᱭᱟᱧ ᱧᱟᱢ ᱢᱟ ᱦᱳᱭᱥᱮ᱾ ᱮᱫ ᱟᱫᱚ ᱚᱱᱟ ᱠᱷᱟᱛᱤᱨ ᱛᱤᱧ ᱞᱟᱹᱭᱫᱟᱹᱧ ᱠᱷᱟᱹᱞᱤ ᱠᱚ ᱟᱱᱟ ᱛᱤᱧ ᱞᱟᱹᱭ ᱠᱮᱫᱟ᱾ ᱠᱩᱞ ᱵᱟᱱᱟ ᱛᱟᱹᱴᱨᱩᱵ ᱥᱮ ᱦᱟᱛᱤ᱾ ᱩᱱᱠᱩ ᱴᱷᱮᱱ ᱵᱚᱛᱚᱨ ᱥᱩᱢᱩᱝ ᱫᱚ ᱵᱟᱝ ᱠᱟᱱᱟ ᱡᱤᱭᱟᱹᱞᱤ ᱴᱷᱮᱱ ᱦᱚᱸ ᱵᱚᱛᱚᱨ ᱠᱟᱱ ᱜᱮᱭᱟ᱾ ᱡᱟᱦᱟᱸᱭ ᱡᱤᱭᱟᱹᱞᱤ ᱦᱚᱭᱛᱚ ᱟᱵᱚ ᱵᱚᱱ᱾ ᱜᱚᱡ ᱵᱟᱲᱟ ᱠᱚᱣᱟ ᱥᱮ ᱜᱚᱡ ᱠᱟᱛᱮ ᱡᱚᱢ ᱵᱟᱲᱟ ᱟᱠᱟᱫ᱾ ᱠᱚᱵᱚᱱ ᱥᱮ ᱡᱚᱢ ᱵᱟᱲᱟᱭᱮᱫ ᱠᱚᱜᱮᱭᱟᱵᱚᱱ ᱛᱚ ᱩᱱᱠᱩ ᱴᱷᱮᱱ ᱦᱚᱸ ᱟᱹᱰᱤ ᱦᱚᱲ ᱟᱹᱰᱤ᱾ ᱞᱮᱠᱟᱱ ᱦᱚᱸ ᱠᱚ ᱜᱷᱟᱹᱞ ᱦᱚᱪᱚ᱾ ᱠᱟᱱ ᱜᱮᱭᱟ ᱥᱮᱠᱚ ᱚᱱᱠᱟ ᱠᱚ ᱟᱹᱰᱤ ᱦᱚ-ᱦᱟᱞᱚᱛ ᱠᱚ ᱵᱟᱹᱲᱤᱡ᱾ ᱵᱟᱲᱟ ᱟᱠᱟᱱ ᱛᱟᱠᱚᱣᱟ ᱚᱱᱟ ᱠᱷᱟᱹᱛᱤᱨ ᱛᱮ ᱚᱸᱰᱮᱱᱟᱜ ᱠᱟᱛᱷᱟ ᱨᱮᱫᱚ ᱥᱟᱹᱨᱤ ᱠᱟᱱ ᱜᱮᱭᱟ᱾ ᱚᱱᱟ ᱠᱷᱟᱹᱛᱤᱨ ᱛᱮᱜᱮ ᱞᱟᱹᱭ ᱥᱟᱹᱨᱤᱜᱮ ᱡᱩᱫᱤ ᱩᱱᱟᱹᱜ ᱠᱚᱲᱟ ᱠᱟᱱᱟᱢ ᱥᱮ ᱠᱚᱲᱟ ᱦᱳᱭ ᱠᱟᱱᱟ ᱥᱮ ᱛᱮᱭᱟᱨ ᱟ ᱠᱟᱱᱟᱢ ᱥᱮ ᱠᱚᱲᱟ ᱞᱮᱠᱟᱱ ᱠᱚᱲᱟ ᱠᱟᱱᱟᱢ ᱮᱸᱲᱮᱠᱷᱟᱱ ᱫᱚ ᱟᱢ ᱫᱚ ᱚᱸᱰᱮ ᱪᱟᱞᱟᱣ ᱠᱟᱛᱮᱫ ᱨᱩᱣᱟᱹᱲ ᱦᱤᱡᱩᱜ ᱢᱮ ᱢᱮᱫ ᱫᱷᱟᱣ᱾ ᱥᱟᱹᱨᱤᱜᱮ ᱥᱮᱸᱫᱽᱨᱟ ᱠᱟᱛᱮ ᱟᱢᱮᱢ ᱨᱩᱣᱟᱹᱲ ᱦᱮᱡ ᱫᱟᱲᱮᱜ ᱠᱷᱟᱱ ᱜᱮ ᱢᱮᱫ ᱢᱤᱫᱴᱟᱝ ᱠᱚᱲᱟ ᱨᱮᱱᱟᱜ ᱠᱚᱲᱟ ᱩᱯᱨᱩᱢ ᱟᱢᱮᱢ ᱮᱢ ᱫᱟᱲᱮ ᱟᱛᱟᱢᱟᱢ ᱦᱳᱭᱥᱮ᱾ ᱚᱱᱠᱟᱜᱮ ᱡᱟᱦᱟᱸ ᱱᱚᱜ-ᱚᱭ ᱪᱟᱠᱚᱞ ᱛᱟᱹᱲᱤ ᱨᱮᱱᱟᱜ ᱠᱟᱛᱷᱟ ᱦᱚᱸᱢ ᱞᱟᱹᱭ ᱞᱮᱫ ᱛᱟᱞᱟᱝᱟ, ᱥᱟᱹᱨᱤ ᱠᱟᱛᱷᱟ ᱠᱟᱱ ᱜᱮᱭᱟ᱾ ᱚᱸᱰᱮ ᱦᱚᱸ ᱵᱟᱝᱢᱟ ᱥᱮᱫᱟᱭ ᱫᱚ ᱫᱚᱢᱮ ᱴᱟᱱᱟ ᱦᱤᱪᱲᱟᱹᱜ ᱦᱳᱭᱳᱜ ᱛᱟᱦᱮᱸᱜ-ᱟ, ᱟᱨ ᱚᱱᱮ ᱡᱟᱦᱟᱸ ᱤᱛᱩᱫ ᱥᱤᱸᱫᱩᱨ ᱨᱮᱱᱟᱜ ᱠᱟᱛᱷᱟ ᱦᱚᱸ ᱚᱸᱰᱮ ᱫᱚ ᱦᱩᱭᱩᱜ ᱠᱟᱱ ᱛᱟᱦᱮᱸᱜ-ᱟ ᱦᱳᱭ ᱥᱮ᱾ ᱚᱱᱟ ᱤᱛᱩᱫ ᱥᱤᱸᱫᱩᱨ ᱨᱮᱱᱟᱜ ᱪᱚᱞ ᱫᱚ ᱚᱸᱰᱮ ᱫᱚ ᱵᱟᱝᱢᱟ ᱟᱭᱟᱜ ᱰᱤ ᱡᱟᱹᱥᱛᱤ ᱜᱮ ᱧᱮᱞ ᱟᱠᱟᱱ ᱛᱟᱦᱮᱸᱫ-ᱟ᱾ ᱚᱱᱟ ᱠᱷᱟᱹᱛᱤᱨ ᱛᱮ ᱡᱮ ᱚᱸᱰᱮ ᱢᱮᱫᱴᱟᱝ ᱛᱤᱨᱞᱟᱹ ᱮ-ᱮ ᱰᱟᱺᱜᱩᱣᱟᱹ ᱦᱤᱡ ᱥᱮᱱ ᱠᱟᱛᱮᱫ ᱡᱮ ᱚᱸᱰᱮ ᱵᱟᱝ ᱥᱤᱸᱫᱩᱨ ᱦᱚᱪᱚ ᱠᱟᱛᱮᱫ ᱥᱮ ᱵᱟᱝ ᱤᱛᱩᱫ ᱥᱤᱸᱫᱩᱨ ᱦᱚᱪᱚ ᱠᱟᱛᱮᱫ ᱟᱡ ᱚᱲᱟᱜ ᱛᱮ ᱨᱩᱣᱟᱹᱲ ᱦᱮᱡ ᱫᱟᱲᱮᱜ-ᱟ, ᱤᱱᱟᱹᱜᱮ ᱢᱤᱫᱴᱟᱝ ᱠᱩᱲᱤᱭᱟᱜ ᱯᱨᱚᱢᱟᱱ ᱞᱮᱠᱟ ᱛᱮ ᱫᱚ᱾ ᱠᱚ ᱞᱮᱠᱷᱟᱜ ᱠᱟᱱ ᱛᱟᱦᱮᱫ᱾
ᱦᱳᱭ ᱦᱳᱭ ᱛᱟᱦᱞᱮ ᱮᱠᱟᱞ ᱮᱠᱟᱞ ᱛᱟᱦᱞᱮ ᱱᱚᱣᱟ ᱫᱚ ᱟᱹᱰᱤ ᱱᱟᱯᱟᱭ ᱜᱮ ᱢᱮᱱᱮᱜ-ᱟ ᱾ ᱞᱟᱹᱭ ᱠᱮᱫ ᱛᱟᱞᱟᱝᱟ᱾ ᱛᱚᱵᱮ ᱱᱚᱣᱟ ᱠᱚ ᱠᱟᱛᱷᱟ ᱫᱚ ᱥᱟᱱᱟᱢᱟᱜ ᱜᱮ ᱢᱟᱱᱮ ᱥᱟᱹᱨᱤ ᱠᱟᱛᱷᱟ ᱜᱮ ᱠᱟᱱᱟ ᱪᱮᱫᱟᱜ ᱵᱟᱝᱢᱟ ᱡᱩᱜᱽ ᱵᱚᱫᱚᱞ ᱥᱟᱶ ᱥᱟᱶᱛᱮ ᱱᱚᱣᱟ ᱡᱩᱫᱤ ᱚᱱᱠᱟ ᱞᱮ ᱠᱟ ᱟᱭ ᱩᱢᱟᱹᱱ ᱠᱟᱛᱮ ᱮᱢ ᱧᱮᱞᱟ ᱥᱮ ᱚᱱᱠᱟ ᱞᱮᱠᱟ ᱛᱩᱞᱟᱹᱡᱚᱠᱷᱟ ᱠᱟᱛᱮ ᱮᱢ ᱧᱮᱞᱟ ᱮᱱᱠᱷᱟᱱ ᱫᱚ ᱱᱚᱣᱟ ᱫᱚ ᱥᱟᱹᱨᱤᱭᱟᱜ ᱠᱟᱛᱷᱟ ᱜᱮ ᱠᱚ ᱞᱟᱹᱭ ᱟᱠᱟᱫᱟ᱾ ᱪᱮᱫᱟᱜ ᱵᱟᱝᱢᱟ ᱱᱚᱝᱠᱟ ᱞᱮᱠᱟ ᱵᱟᱝ ᱦᱩᱭ ᱞᱮᱱᱠᱷᱟᱱ ᱛᱟᱦᱚᱞᱮ ᱠᱷᱟᱱ ᱫᱚ ᱚᱱᱠᱟ ᱞᱮᱠᱟ ᱵᱟᱝ ᱚᱱᱠᱟ ᱞᱮᱠᱟ ᱯᱩ